ᱡᱚᱢᱚᱜ ᱠᱟᱱᱟ᱾
ᱦᱮᱸ ᱜᱚᱝᱠᱮ ᱟᱸᱡᱚᱢᱚᱜ ᱠᱟᱱᱟ᱾ ᱟᱞᱤᱧ ᱟᱸᱡᱚᱢᱚᱜ ᱠᱟᱱᱟ ᱨᱚᱲ
ᱠᱟᱱᱟ᱾
ᱜᱚᱝᱠᱮ ᱪᱮᱫ ᱠᱚ ᱪᱤ ᱪᱟᱜ ᱠᱚ ᱪᱤᱠᱟᱹ ᱵᱟᱲᱟ ᱦᱩᱭᱩᱜ ᱠᱟᱱᱟ?
ᱜᱚᱝᱠᱮ ᱱᱚᱜᱚᱭ ᱜᱚᱝᱠᱮ ᱫᱩᱨᱩᱩ ᱵᱟᱨᱟ ᱦᱩᱭ ᱠᱟᱱᱟ ᱵᱩᱡ ᱫᱟᱵᱤᱱ ᱛᱚ᱾
ᱦᱳᱸᱫᱚᱠᱟ ᱠᱟᱫᱚ ᱡᱚᱢ ᱵᱟᱲᱟᱣ ᱥᱟᱨᱤ
ᱡᱚᱢ ᱵᱟᱲᱟ ᱠᱚᱫᱚ ᱦᱩᱭ ᱟᱠᱟᱱ ᱛᱟᱞᱤᱧᱟ ᱾
ᱚ ᱟᱹᱞᱤᱧ ᱦᱚᱸ ᱡᱚᱢ ᱵᱟᱲᱟ ᱦᱩᱭ ᱠᱟᱱᱟ ᱾
ᱟᱪᱪᱷᱟ ᱟᱪᱪᱷᱟ᱾
ᱛᱟᱦᱚᱞᱮ ᱜᱚᱝᱠᱮ ᱦᱮᱸ ᱵᱮᱥ ᱫᱚ ᱵᱮᱥ ᱵᱟᱲᱟ ᱜᱮ ᱟᱵᱤᱱ ᱜᱮ ᱚᱠᱟ ᱞᱮᱠᱟ?
ᱟᱹᱞᱤᱧ ᱦᱚᱸ ᱵᱮᱥ ᱵᱟᱲᱟ ᱜᱮ ᱦᱮᱱᱟᱜ ᱞᱤᱧᱟᱹ ᱟᱫᱚ ᱟᱹᱞᱤᱧ ᱫᱚ ᱠᱟᱹᱴᱤᱡ ᱜᱮ ᱠᱟᱹᱴᱤᱡ ᱤᱧ ᱯᱷᱳᱱ ᱟᱠᱟᱫᱟ ᱵᱩᱡ ᱫᱟ ᱵᱤᱱ
ᱦᱮᱸ᱾
ᱞᱟᱹᱭ ᱫᱟᱞᱤᱧ ᱡᱮ ᱠᱤᱪᱷᱩ ᱜᱟᱱ ᱠᱩᱠᱞᱤ ᱜᱟᱱ ᱛᱟᱦᱮᱸ ᱠᱟᱱ, ᱛᱟᱹᱞᱤᱧᱟ ᱢᱚᱱᱮ ᱠᱚᱨᱮ ᱟᱫᱚ ᱞᱤᱧ ᱯᱷᱳᱱ ᱠᱟᱫᱟ᱾
ᱦᱮᱸ ᱛᱟᱦᱚᱞᱮ ᱟᱵᱤᱱᱟᱜ ᱠᱩᱠᱞᱤ ᱞᱟᱹᱭ ᱥᱚᱫᱚᱨ ᱵᱤᱱ?
ᱡᱮᱢᱚᱱ ᱜᱚᱝᱠᱮ ᱟᱵᱤᱱ ᱵᱤᱱ ᱵᱟᱰᱟᱭᱟ ᱦᱳᱭᱥᱮ᱾ ᱱᱚᱣᱟ ᱡᱮ ᱟᱵᱚᱣᱟᱜ ᱡᱟᱦᱟᱸ ᱦᱚᱭᱞᱚᱝ ᱠᱚᱫᱚ ᱵᱟᱹᱲᱤᱡᱚᱜ ᱠᱟᱱᱟ ᱦᱳᱭᱥᱮ᱾
ᱦᱮᱸ ᱦᱮᱸ ᱦᱮᱸ᱾
ᱱᱚᱣᱟ ᱦᱚᱭᱞᱚᱝ ᱵᱟᱲᱤᱡ ᱛᱟᱭᱚᱢ ᱨᱮ ᱟᱹᱰᱤ ᱨᱚᱠᱚᱢ ᱠᱚᱫᱚ ᱢᱮᱱᱟᱜ ᱜᱮᱭᱟ ᱦᱮᱸᱥᱮ
ᱦᱮᱸ ᱦᱮᱸ ᱢᱮᱱᱟᱜ ᱜᱮᱭᱟ᱾
ᱠᱟᱨᱚᱱ ᱠᱚᱫᱚ ᱡᱩᱫᱤ ᱠᱟᱹᱴᱤᱡ ᱵᱤᱱ ᱞᱟᱹᱭ ᱠᱮᱭᱟ ᱛᱮ ᱱᱟᱯᱟᱭ ᱠᱚᱜᱼᱟ᱾
ᱳᱸ ᱡᱟᱦᱟᱸ ᱟᱵᱚᱣᱟᱜ ᱡᱟᱦᱟᱸ ᱡᱟᱦᱟᱸ ᱱᱚᱣᱟ ᱦᱚᱭᱞᱚᱝ ᱵᱟᱹᱲᱤᱡ ᱨᱮᱱᱟᱜ ᱠᱟᱨᱚᱱ᱾
ᱦᱳᱭ ᱦᱳᱭ ᱦᱳᱭ ᱜᱚᱝᱠᱮ ᱾
ᱟᱵᱚ ᱡᱟᱦᱟᱸ ᱞᱟᱹᱭ ᱫᱟᱞᱤᱧ ᱦᱮᱸ ᱥᱮ, ᱡᱟᱦᱟᱸᱞᱤᱧ ᱵᱟᱲᱟᱭᱟ ᱡᱟᱦᱟᱸ ᱛᱤᱱᱟᱹᱜ ᱞᱤᱧ ᱵᱟᱲᱟᱭᱟ ᱩᱱᱟᱹᱜ ᱜᱮᱞᱤᱧ ᱞᱟᱹᱭᱟ ᱦᱮᱸ ᱥᱮ
ᱦᱮᱸ ᱜᱚᱝᱠᱮ ᱦᱮᱸ
ᱟᱵᱚ ᱡᱟᱦᱟᱸ ᱱᱚᱣᱟ ᱫᱷᱟᱹᱨᱛᱤ ᱯᱩᱨᱩᱨᱤ ᱨᱮ ᱦᱮᱸ ᱥᱮ
ᱦᱳᱭ᱾
ᱡᱟᱦᱟᱸ ᱟᱵᱚᱣᱟᱜ ᱱᱚᱣᱟ ᱫᱷᱟᱹᱨᱛᱤ ᱪᱮᱛᱟᱱ ᱨᱮ ᱥᱮ ᱟᱵᱚᱣᱟᱜ ᱱᱚᱣᱟ ᱫᱷᱟᱹᱨᱛᱤ ᱯᱩᱨᱤ ᱨᱮ᱾ ᱡᱟᱦᱟᱸ ᱢᱮᱱᱟᱜ ᱫᱚ, ᱟᱵᱚᱣᱟᱜ ᱡᱟᱦᱟᱸ ᱵᱷᱟᱴᱟ ᱦᱮᱸᱥᱮ
ᱦᱳᱭ᱾
ᱵᱷᱟᱴᱟ ᱠᱚ ᱛᱟᱨᱯᱚᱨᱮ, ᱡᱟᱦᱱᱟᱜ ᱠᱚ ᱠᱟᱨᱠᱷᱟᱱᱟ ᱠᱚ, ᱟᱹᱰᱤ ᱨᱚᱠᱚᱢ ᱱᱟᱱᱟ ᱨᱚᱠᱚᱢ ᱠᱟᱨ ᱠᱷᱟᱱᱟ ᱢᱮᱱᱟᱜ ᱜᱮᱭᱟ ᱦᱮᱸ ᱥᱮ ᱵᱟᱝᱺ ᱠᱟᱨᱠᱷᱟᱱᱟ ᱠᱚᱫᱚᱵᱤᱱ ᱟᱸᱡᱚᱢ ᱠᱟᱜ ᱜᱮᱭᱟ᱾
ᱦᱮᱸ ᱦᱮᱸ ᱜᱚᱝᱠᱮ
ᱠᱷᱟᱱᱟ ᱨᱮᱜᱮ ᱡᱟᱦᱟᱸ ᱡᱟᱦᱟᱸ ᱫᱩᱦᱟᱹ ᱡᱟᱦᱟᱸ ᱫᱩᱦᱟᱹ ᱠᱚ ᱥᱤᱥᱴᱤᱜ ᱠᱟᱱᱟ ᱥᱮ ᱛᱮᱭᱟᱨᱚᱜ ᱠᱟᱱᱟ᱾ ᱡᱟᱦᱟᱸ ᱚᱱᱟ ᱟᱵᱚᱣᱟᱜ ᱡᱟᱦᱟᱸ ᱫᱷᱩᱣᱟᱹ ᱚᱱᱟ ᱫᱩᱸᱦᱟᱹ ᱨᱮᱜᱮ ᱚᱱᱟ ᱫᱩᱸᱦᱟᱹ ᱛᱮᱜᱮ ᱟᱵᱚᱣᱟᱜ ᱡᱟᱦᱟᱸ ᱦᱚᱭᱞᱚᱝ ᱚᱱᱟ ᱠᱚᱫᱚ ᱵᱟᱹᱲᱤᱡᱚᱜ ᱠᱟᱱᱟ ᱡᱟᱦᱟᱸ ᱚᱱᱮ ᱵᱟᱹᱲᱤᱡ ᱫᱩᱦᱟᱹ ᱚᱱᱟ ᱟᱵᱚᱣᱟᱜ ᱡᱟᱦᱟᱸ ᱚᱠᱥᱤᱡᱮᱱ ᱦᱮᱸ ᱥᱮ ᱵᱟᱝ ᱪᱤᱱᱦᱟᱹᱨ ᱨᱮ ᱢᱮᱥᱟᱜ ᱠᱟᱱᱟ ᱚᱱᱟ ᱠᱷᱟᱹᱛᱤᱨ ᱜᱮ ᱟᱵᱚᱣᱟᱜ ᱱᱚᱣᱟ ᱡᱟᱦᱟᱸ ᱦᱚᱭᱞᱚᱝ ᱫᱚ ᱵᱟᱹᱲᱤᱡᱚᱜ ᱠᱟᱱᱟ, ᱟᱨ ᱟᱨ ᱢᱤᱫ ᱨᱚᱠᱚᱢ ᱠᱟᱨᱚᱱ ᱛᱮ ᱡᱟᱸᱦᱟ ᱦᱩᱭᱩᱜ ᱠᱟᱱᱟ ᱟᱵᱚᱣᱟᱜ ᱡᱟᱦᱟᱸ ᱫᱟᱨᱮ ᱯᱟᱞᱟ ᱦᱮᱸᱥᱮ ᱡᱟᱦᱟᱸ ᱫᱟᱨᱮ
ᱡᱟᱦᱟᱸ ᱫᱷᱟᱹᱨᱛᱤ ᱯᱩᱨᱤ ᱨᱮ ᱡᱟᱦᱟᱸ ᱫᱟᱨᱮ ᱦᱟᱨᱟ ᱟᱠᱟᱱᱟ ᱥᱮ ᱫᱟᱨᱮ ᱠᱟᱱᱟ ᱦᱮᱸᱥᱮ ᱥᱮᱵᱚᱱ ᱨᱚᱦᱚᱭ ᱠᱟᱫᱟ ᱚᱱᱟ ᱫᱟᱨᱮ ᱠᱚ ᱠᱚ ᱟᱵᱚ ᱡᱟᱦᱟᱸ ᱱᱩᱠᱩ ᱢᱟᱹᱱᱢᱤ ᱠᱚ ᱥᱟᱦᱟᱱ ᱞᱟᱹᱜᱤᱫ ᱥᱮ ᱱᱟᱱᱟ ᱨᱚᱠᱚᱢ ᱡᱟᱦᱟᱱᱟᱜ ᱵᱮᱱᱟᱣ ᱞᱟᱹᱜᱤᱫ ᱠᱚ ᱢᱟᱜ ᱜᱤᱰᱤᱭᱮᱫᱟ᱾
ᱦᱮᱸ ᱥᱮ ᱵᱟᱝ ᱟᱫᱚ ᱟᱹᱞᱤᱧ ᱫᱚ ᱱᱚᱣᱟ ᱠᱟᱛᱷᱟ ᱜᱮᱞᱤᱧ ᱞᱟᱹᱭᱟ ᱡᱟᱦᱟᱸ ᱢᱤᱫᱴᱟᱝ ᱫᱟᱨᱮ ᱟᱵᱤᱱ ᱡᱩᱫᱤ ᱵᱤᱱ ᱢᱟᱜᱟ ᱚᱸᱰᱮ ᱟᱵᱤᱱ ᱵᱟᱨᱭᱟ ᱫᱟᱨᱮ ᱨᱚᱦᱚᱭ ᱦᱩᱭᱩᱜ ᱛᱟᱵᱤᱱᱟ ᱱᱚᱣᱟ ᱠᱟᱛᱷᱟ ᱫᱚ ᱥᱟᱹᱨᱤ ᱜᱮᱛᱚᱞᱤᱧ ᱞᱟᱹᱭ ᱦᱚᱪᱚᱭᱮᱫᱟ ᱦᱮᱸ ᱥᱮ ᱵᱟᱝ?
ᱥᱟᱹᱨᱤ ᱜᱮ ᱥᱟᱹᱨᱤ ᱜᱮ ᱾
ᱦᱮᱸ ᱚᱱᱠᱟ ᱠᱟᱛᱮ ᱜᱮ ᱟᱵᱚᱣᱟᱜ ᱦᱚᱭᱞᱚᱝ ᱫᱚ ᱱᱚᱝᱠᱟ ᱠᱟᱛᱮ ᱜᱮ ᱵᱟᱹᱲᱤᱡᱚᱜ ᱠᱟᱱᱟ᱾
ᱟᱪᱪᱷᱟ ᱟᱪᱪᱷᱟ ᱟᱪᱪᱷᱟ᱾
ᱫᱟᱨᱮ ᱠᱚ ᱡᱟᱦᱟᱸ ᱫᱟᱨᱮ ᱠᱚ ᱢᱟᱜ ᱞᱮᱠᱷᱟᱱ ᱥᱮ ᱡᱟᱦᱟᱱᱟᱜ ᱠᱚ ᱤᱭᱟᱹ ᱞᱮᱠᱷᱟᱱ ᱚᱱᱟ ᱞᱮᱠᱟᱛᱮ ᱦᱚᱭᱞᱚᱝ ᱠᱚ ᱵᱟᱹᱲᱤᱡᱚᱜ-ᱟ, ᱟᱨ ᱡᱟᱦᱟᱸ ᱠᱟᱨᱠᱷᱟᱱᱟ ᱠᱚᱨᱮᱱᱟᱜ ᱡᱟᱦᱟᱸ ᱵᱟᱹᱲᱤᱡ ᱫᱷᱩᱦᱟᱹ ᱡᱟᱦᱟᱸ ᱜᱟᱹᱲᱤ ᱠᱚᱨᱮᱱᱟᱜ ᱡᱟᱦᱟᱸ ᱟᱵᱚᱣᱟᱜ ᱡᱟᱦᱟᱸ ᱢᱮᱱᱟᱜ ᱫᱚ ᱡᱟᱦᱟᱸ ᱢᱚᱴᱚᱨ ᱵᱟᱭᱤᱠ ᱠᱚ ᱦᱮᱸ ᱵᱟᱭᱤᱠ ᱠᱚ ᱛᱟᱨᱯᱚᱨᱮ ᱮᱢᱱᱤ ᱯᱩᱱ ᱪᱟᱠᱟ ᱜᱟᱹᱰᱤ ᱠᱚ ᱡᱟᱦᱟᱸ ᱢᱮᱱᱟᱜ ᱫᱚ
ᱚᱱᱟ ᱠᱚᱛᱮ ᱦᱚᱸ ᱡᱟᱦᱟᱸ ᱫᱩᱸᱦᱟᱹ ᱩᱰᱩᱠᱚᱜ ᱫᱚ ᱡᱟᱦᱟᱸ ᱚᱱᱟ ᱵᱟᱹᱲᱤᱡ ᱫᱩᱸᱦᱟᱹ
ᱮᱠᱫᱚᱢ ᱾
ᱚᱱᱟ ᱚᱱᱟ ᱠᱚᱛᱮ ᱦᱚᱸ ᱟᱵᱚᱣᱟᱜ ᱱᱚᱣᱟ ᱦᱚᱞᱚᱝ ᱫᱚ ᱵᱟᱹᱲᱤᱡᱚᱜ-ᱟ᱾
ᱟᱪᱪᱷᱟ ᱟᱪᱪᱷᱟ ᱾
ᱦᱮ ᱚᱱᱠᱟ ᱠᱟᱛᱮᱜ ᱟᱹᱞᱤᱧ ᱱᱚᱣᱟ ᱦᱩᱧ ᱢᱟᱪᱷᱟ ᱛᱮᱞᱤᱧ ᱞᱟᱹᱭ ᱠᱮᱫᱟ ᱡᱟᱦᱟᱸ ᱛᱤᱱᱟᱹ ᱞᱤᱧ ᱵᱟᱲᱟᱭᱟ ᱩᱱᱟᱹᱜ ᱜᱮᱞᱤᱧ ᱞᱟᱹᱭᱟᱵᱤᱱᱟ ᱦᱮᱸᱥᱮ ᱾
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱵᱮᱤᱱ ᱞᱟᱹᱭ ᱠᱟᱫᱟ ᱜᱚᱝᱠᱮ ᱾
ᱦᱮᱸ ᱦᱩᱸ ᱦᱩᱸ
ᱟᱨᱦᱚ ᱠᱤᱪᱷᱩ ᱜᱟᱱ ᱠᱟᱨᱚᱱ ᱠᱚᱫᱚ ᱢᱮᱱᱟᱜ ᱜᱮᱭᱟ ᱦᱳᱭᱥᱮ᱾
ᱦᱮᱸ ᱾
ᱟᱨᱚ ᱠᱤᱪᱷᱩᱩᱜᱟᱱ ᱠᱟᱨᱚᱱ ᱠᱚᱫᱚ ᱢᱮᱱᱟᱜ ᱜᱮᱭᱟ ᱚᱱᱟ ᱠᱚᱨᱮᱱᱟᱜ ᱫᱚ ᱡᱮᱢᱚᱱ ᱠᱤ ᱛᱟᱯ ᱠᱚᱨᱮ ᱦᱚᱸ ᱟᱵᱟᱨ ᱱᱮᱛᱟᱨ ᱢᱟ ᱦᱚᱲ ᱥᱚᱝᱠᱷᱟ ᱠᱚ ᱵᱤᱥᱤ ᱠᱟᱱᱟ ᱜᱟᱹᱰᱤ ᱜᱷᱚᱲᱟ ᱚ ᱵᱮᱥᱤ ᱠᱟᱱᱟ ᱵᱩᱡ ᱫᱟᱵᱤᱱ ᱥᱮ ᱵᱟᱝ?
ᱦᱮᱸ ᱦᱮᱸ ᱾
ᱚᱱᱟ ᱚᱱᱟ ᱛᱮᱦᱚᱸ ᱟᱫᱚ ᱦᱚᱞᱚᱝ ᱫᱚ ᱵᱮᱥᱚᱜ ᱜᱮᱭᱟ᱾ ᱟᱹᱵᱤᱱ ᱵᱤᱱ ᱟᱹᱵᱤᱱ ᱵᱤᱱ ᱵᱟᱲᱟᱭ ᱜᱮᱭᱟ ᱾
ᱦᱮᱸ ᱦᱮᱸ᱾
ᱮᱠᱷᱚᱱ ᱫᱚ ᱟᱨ ᱡᱩᱫᱤ ᱵᱮᱥᱤ ᱱᱟᱣᱟ ᱟᱵᱟᱨ ᱠᱟᱨᱠᱷᱟᱱᱟ ᱠᱚ ᱦᱚᱸ ᱠᱚ ᱵᱮᱱᱟᱣ ᱫᱟ ᱱᱟᱣᱟ ᱱᱟᱣᱟ ᱠᱚ ᱵᱤᱭᱟᱨ ᱠᱟᱨ ᱠᱚ ᱡᱟᱦᱟᱸ ᱚᱱᱟ ᱠᱚᱜᱮ ᱢᱟᱨᱟᱝ ᱢᱟᱨᱟᱝ ᱠᱚ ᱵᱮᱱᱟᱣ ᱫᱟ ᱟᱹᱰᱤ ᱟᱢᱫᱟ ᱠᱟᱛᱮᱜ ᱚᱱᱟ ᱨᱮᱱᱟᱜ ᱡᱟᱦᱟᱸ ᱠᱟᱨᱠᱷᱟᱱᱟ ᱵᱟ ᱠᱚ ᱫᱟᱜ ᱨᱮ ᱢᱮᱥᱟᱜ ᱠᱟᱱᱟ ᱚᱱᱟ ᱠᱚᱛᱮ ᱦᱚᱸ ᱟᱹᱰᱤ ᱛᱟᱨᱢᱟᱱᱮ ᱫᱩᱥᱚᱜ ᱠᱟᱱᱟ ᱟᱨᱠᱤ ᱵᱩᱡᱷ ᱫᱟᱹᱵᱤᱱ ᱛᱚ?
ᱦᱮᱸ ᱦᱮᱸ ᱦᱮᱸ ᱦᱮᱸ᱾
ᱚᱱᱠᱟ ᱠᱟᱛᱮᱜ ᱛᱟᱞᱦᱮ ᱱᱚᱣᱟ ᱟᱵᱚᱣᱟᱜ ᱡᱟᱦᱟᱸ ᱫᱷᱟᱹᱨᱛᱤ ᱠᱚ ᱨᱮᱱᱟᱜ ᱦᱚᱭᱞᱚᱝ ᱡᱟᱦᱟᱸ ᱵᱟᱹᱲᱤᱡᱚᱜ ᱠᱟᱱᱟ ᱦᱮᱸ ᱥᱮ ᱵᱟᱝ?
ᱟᱨ ᱡᱟᱦᱟᱸᱱᱟᱜ ᱟᱹᱵᱤᱱᱟᱜ ᱠᱩᱠᱞᱤ ᱛᱮᱱᱟᱜ ᱢᱮᱱᱟᱜ-ᱟ ᱥᱮ ᱟᱹᱞᱤᱧ ᱞᱤᱧ ᱠᱩᱞᱤ ᱵᱤᱱᱟ?
ᱦᱮᱸ ᱜᱚᱝᱠᱮ ᱠᱩᱠᱞᱤ ᱫᱚ ᱫᱷᱟᱹᱵᱤᱡ ᱫᱚ ᱵᱟᱹᱪᱩᱜ ᱛᱟᱹᱞᱤᱧᱟ ᱟᱹᱵᱤᱱ ᱜᱮ ᱢᱟ ᱠᱩᱠᱞᱤ ᱵᱤᱱ ᱜᱚᱝᱠᱮ᱾
ᱟᱹᱞᱤᱧᱟᱜ ᱫᱚ ᱢᱤᱫᱴᱟᱝ ᱠᱩᱠᱞᱤ ᱛᱟᱹᱞᱤᱧ ᱟᱹᱞᱤᱧ ᱡᱟᱦᱟᱸ ᱞᱤᱧ ᱞᱟᱹᱭ ᱫᱟ ᱟᱵᱚ ᱡᱟᱦᱟᱸ ᱱᱚᱣᱟ ᱫᱷᱟᱹᱨᱛᱤ ᱯᱩᱨᱤ ᱨᱮ ᱫᱟᱜ ᱦᱮᱸᱥᱮ
ᱦᱮᱸ ᱦᱮᱸ
ᱫᱟᱜ ᱟᱵᱚ ᱡᱟᱦᱟᱸ ᱫᱷᱟᱹᱨᱛᱤ ᱯᱩᱨᱤ ᱨᱮ ᱚᱠᱟ ᱠᱚᱨᱮ ᱵᱤᱥᱤ ᱧᱮᱞ ᱧᱟᱢᱚᱜ ᱜᱮᱭᱟ ᱫᱟᱜ ᱡᱟᱦᱟᱸ ᱫᱚᱨᱭᱟ ᱠᱚ ᱚᱠᱟ ᱠᱚᱨᱮ ᱵᱤᱥᱤ ᱧᱮᱞ ᱧᱟᱢᱚᱜ ᱜᱮᱭᱟ?
ᱮᱵᱟᱨ ᱜᱚᱝᱠᱮ ᱫᱚᱨᱭᱟ ᱠᱚᱫᱚ ᱡᱟᱦᱟᱸ ᱨᱮ ᱡᱟᱹᱥᱛᱤ ᱠᱟᱭᱛᱮ ᱧᱮᱞ ᱧᱟᱢᱚᱜ-ᱟ ᱚᱱᱟ ᱠᱚᱫᱚ ᱛᱟᱢᱟᱱᱮ ᱱᱚᱱᱛᱮ ᱡᱟᱦᱟᱸ ᱮᱸ ᱵᱤᱱ ᱞᱟᱹᱭ ᱫᱟᱲᱮᱜ-ᱟ ᱡᱟᱦᱟᱸ ᱠᱚᱨᱮ ᱡᱟᱹᱥᱛᱤ ᱦᱚᱲ ᱥᱚᱝᱠᱷᱟ ᱥᱮ ᱡᱟᱦᱟᱸ ᱮᱸ ᱪᱮᱫ ᱠᱚ ᱢᱮᱱᱟ ᱡᱟᱦᱟᱸᱨᱮ ᱚᱠᱚᱭ ᱵᱟᱝᱪᱚ ᱯᱟᱪᱩ ᱠᱚᱣᱟ ᱢᱮᱱᱛᱮ ᱦᱳᱭ ᱥᱮ ᱚᱱᱟ ᱠᱚᱨᱮ ᱦᱚᱸ ᱧᱮᱞ ᱧᱟᱢᱚᱜ-ᱟ ᱡᱮᱢᱚᱱᱠᱤ ᱟᱵᱚ ᱟᱸᱡᱚᱢ ᱠᱟᱫᱟ ᱮᱢᱟᱡᱚᱱ ᱵᱤᱨ ᱦᱮᱸᱥᱮ
ᱦᱮᱸ ᱦᱮᱸ
ᱧᱮᱞ ᱧᱟᱢᱚᱜᱟ ᱢᱟᱨᱟᱝ ᱢᱟᱨᱟᱝ᱾ ᱟᱨ ᱢᱟᱛᱚ ᱢᱮᱱᱟᱜ ᱜᱮᱭᱟ ᱱᱟᱢᱟᱞ ᱥᱮᱜ ᱵᱩᱨᱩ ᱫᱤᱥᱚᱢ ᱥᱮ᱾ ᱚᱱᱛᱮ ᱦᱚᱸ ᱧᱮᱞ ᱧᱟᱢᱚᱜ-ᱟ᱾ ᱟᱹᱰᱤ ᱠᱟᱭ ᱛᱮᱜᱮ ᱢᱟᱨᱟᱝ ᱢᱟᱨᱟᱝ ᱫᱚᱨᱭᱟ ᱠᱚ ᱵᱩᱡ ᱫᱟᱵᱤᱱ᱾
ᱦᱮᱸ ᱦᱮᱸ ᱚ ᱦᱮᱸ ᱚᱝᱠᱟ ᱠᱟᱛᱮ ᱚᱱᱟ ᱠᱚᱨᱮ ᱜᱮ ᱵᱤᱥᱤ ᱡᱟᱦᱟᱸ ᱟᱵᱚᱣᱟᱜ ᱡᱟᱦᱟᱸ ᱱᱚᱣᱟ ᱦᱮᱸ ᱦᱮᱸ ᱦᱮᱸ ᱟᱨ ᱢᱤᱫᱴᱟᱝ ᱠᱩᱠᱞᱤ ᱛᱟᱦᱮᱸ ᱠᱟᱱ ᱛᱟᱹᱞᱤᱧᱟ ᱦᱮᱸ ᱥᱮ
ᱦᱮᱸ ᱜᱚᱝᱠᱮ ᱢᱟ ᱞᱮ ᱵᱤᱱ᱾
ᱛᱟᱞᱦᱮ ᱫᱚᱨᱭᱟ ᱫᱚ ᱡᱟᱦᱟᱸ ᱡᱟᱦᱟᱸ ᱵᱤᱱ ᱟᱸᱡᱚᱢ ᱠᱟᱜ ᱜᱮᱭᱟ ᱤᱭᱟᱹ ᱪᱮᱫ ᱠᱚ ᱞᱟᱹᱭ ᱫᱚ
ᱪᱮᱫ ᱞᱤᱧ ᱦᱤᱲᱤᱧ ᱠᱮᱫᱟᱞᱤᱧ ᱫᱤᱜᱷᱟ ᱫᱤᱜᱷᱟ ᱫᱤᱜᱷᱟ ᱵᱤᱱ ᱟᱸᱡᱚᱢ ᱟᱠᱟᱫ ᱜᱮᱭᱟ ᱦᱮᱸᱥᱮ?
ᱦᱳᱭ ᱜᱚᱝᱠᱮ ᱦᱮᱸ ᱜᱚᱝᱠᱮ ᱟᱸᱡᱚᱢ ᱠᱟᱜ ᱜᱮᱭᱟ᱾
ᱚᱱᱟ ᱫᱤᱜᱷᱟ ᱫᱤᱜᱷᱟᱨ ᱪᱮᱫ ᱪᱮᱫ ᱡᱤᱱᱤᱥ ᱧᱟᱢᱚᱜ ᱜᱮᱭᱟ ᱫᱤᱜᱷᱟ ᱨᱮ ᱪᱟᱞᱟᱣ ᱞᱮᱱᱠᱷᱟᱱ, ᱪᱮᱫ ᱪᱮᱫ ᱡᱤᱱᱤᱥ ᱧᱟᱢᱚᱜ ᱜᱮᱭᱟ?
ᱦᱮᱸ ᱜᱚᱝᱠᱮ ᱚᱸᱰᱮ ᱪᱟᱞᱟᱣ ᱞᱮᱱᱠᱷᱟᱱ ᱚᱸᱰᱮ ᱛᱟᱢᱟᱱ ᱥᱤᱨᱚᱱ ᱫᱟᱨᱟᱱ ᱡᱟᱭᱜᱟ ᱠᱚᱦᱚᱸ ᱢᱮᱱᱟᱜᱟ ᱥᱮ ᱧᱮᱞ ᱡᱚᱝ ᱡᱟᱭᱜᱟ ᱠᱚᱦᱚᱸ ᱧᱮᱞ ᱧᱟᱢᱚᱜ ᱜᱮᱭᱟ ᱡᱮᱢᱚᱱᱠᱤ ᱦᱳᱴᱮᱞ ᱠᱚᱦᱚᱸ ᱢᱮᱱᱟᱜ-ᱟ ᱥᱮ ᱚᱱᱟ ᱠᱚᱨᱮ ᱟᱥᱮ ᱯᱟᱥᱮ ᱡᱟᱦᱟᱸ ᱵᱷᱟᱜᱮ ᱵᱷᱟᱜᱮ ᱢᱮᱫᱴᱟᱝ ᱧᱮᱞ ᱡᱚᱝ ᱢᱮᱫᱴᱟᱝ ᱫᱟᱨᱟᱭ ᱞᱮᱠᱟ ᱡᱟᱭᱜᱟ ᱠᱚᱦᱚᱸ ᱧᱮᱞ ᱧᱟᱢᱚᱜ ᱜᱮᱭᱟ᱾ ᱛᱟᱨᱯᱚᱨ ᱚᱸᱰᱮ ᱟᱹᱰᱤ ᱡᱟᱹᱥᱛᱤ ᱠᱟᱭᱛᱮ ᱦᱚᱲ ᱠᱚ ᱪᱟᱞᱟᱜ ᱠᱚ ᱠᱩᱥᱤᱭᱟᱜ ᱜᱮᱭᱟ ᱚᱱᱰᱮ ᱛᱮᱦᱮᱱ᱾ ᱵᱟᱨ ᱯᱮ ᱫᱤᱱ ᱠᱟᱛᱮ ᱥᱮ ᱢᱚᱬᱮ ᱫᱤᱱ ᱠᱟᱛᱮ ᱠᱚ ᱛᱟᱦᱮᱱᱟ ᱦᱳᱭᱥᱮ, ᱮᱵᱟᱨ ᱦᱟᱡᱩᱜ ᱵᱟᱲᱟᱜ-ᱟ ᱚᱱᱟ ᱧᱮᱞ ᱠᱷᱟᱹᱛᱤᱨ ᱜᱮ ᱵᱩᱪᱫᱟᱵᱤᱱ
ᱦᱩᱸ ᱦᱩᱸ
ᱟᱨ ᱟᱹᱰᱤ ᱟᱢᱫᱟ ᱧᱮᱞ ᱡᱚᱧ ᱡᱟᱭᱜᱟ ᱠᱚᱦᱚᱸ ᱢᱮᱱᱟᱜᱼᱟ᱾ ᱵᱷᱟᱜᱮ ᱵᱷᱟᱜᱮ᱾
ᱦᱮᱸ ᱦᱮᱸ᱾ ᱱᱚᱝᱠᱟ ᱠᱟᱛᱮ ᱚᱱᱟ ᱠᱚᱨᱮ ᱜᱮ ᱵᱮᱥᱤᱨ ᱵᱷᱟᱜ ᱡᱟᱭᱜᱟ ᱫᱚ ᱢᱟᱱᱮ ᱚᱱᱟ ᱠᱚᱨᱮ ᱫᱚ ᱚᱱᱟ ᱡᱤᱱᱤᱥ ᱠᱚ ᱧᱮᱞ ᱧᱟᱢᱚᱜᱼᱟ ᱦᱮᱸᱥᱮ᱾
ᱦᱳᱭ ᱜᱚᱝᱠᱮ ᱦᱳᱭ᱾
ᱛᱟᱦᱚᱞᱮ ᱜᱚᱢᱠᱮ ᱡᱟᱦᱟᱸ ᱩᱱᱠᱩ ᱯᱤᱝ ᱜᱩᱤᱝ ᱥᱮ ᱪᱮᱞᱮ ᱠᱚ ᱢᱮᱛᱟ ᱠᱚᱫᱚᱼᱼ
ᱡᱟᱦᱟᱸ ᱜᱟᱯᱮ ᱜᱮ ᱢᱮᱯ ᱜᱮ
ᱚᱱᱟ ᱯᱤᱝᱜᱩᱭᱤᱝ ᱫᱚ ᱚᱠᱟ ᱡᱟᱭᱜᱟ ᱠᱚᱨᱮ ᱵᱤᱥᱤ ᱠᱚ ᱧᱮᱞ ᱧᱟᱢᱚᱜ ᱜᱮᱭᱟ ᱜᱚᱝᱠᱮ?
ᱯᱮᱝᱜᱩᱭᱤᱝ ᱫᱚ ᱜᱚᱢᱠᱮ ᱦᱩᱸ ᱡᱟᱦᱟᱸ ᱡᱟᱭᱜᱟ ᱨᱮᱠᱚ ᱧᱮᱞ ᱧᱟᱢ ᱚᱱᱟ ᱫᱚ ᱦᱩᱭᱩᱜ ᱠᱟᱱᱟ ᱜᱚᱝᱠᱮ ᱟᱱᱴᱟᱨᱴᱤᱠᱟ ᱡᱟᱦᱟᱸ ᱫᱤᱥᱚᱢ ᱢᱚᱦᱟ ᱫᱤᱥᱚᱢ ᱴᱟᱜ ᱵᱩᱡ ᱫᱟ ᱟᱨ ᱚᱸᱰᱮ ᱫᱚ ᱨᱟᱵᱟᱝᱼᱼ ᱥᱟᱨᱟ ᱜᱷᱟᱹᱲᱤᱡ ᱥᱮ ᱵᱟᱨᱚ ᱢᱟᱥ ᱜᱮ ᱧᱮᱞ ᱧᱟᱢᱚᱜᱼᱟ ᱥᱮ ᱚᱱᱰᱮ ᱵᱚᱨᱚᱯᱷ ᱠᱚᱦᱚᱸ ᱡᱚᱢᱟ ᱠᱚᱜᱼᱟ ᱦᱳᱭᱥᱮ᱾
ᱦᱩᱸ ᱦᱩᱸ,
ᱦᱟᱱᱛᱮ ᱠᱚᱨᱮᱜ ᱜᱮ ᱯᱮᱝᱜᱩᱭᱤᱝ ᱫᱚ ᱡᱟᱹᱥᱛᱤ ᱠᱟᱭ ᱠᱟᱛᱮ ᱠᱚ ᱧᱮᱞ ᱧᱟᱢᱚᱜᱼᱟ᱾ ᱪᱮᱫᱟᱜ ᱥᱮ ᱚᱱᱛᱮ ᱫᱚ ᱯᱮᱝᱜᱩᱭᱤᱝ ᱫᱚᱼᱼ ᱢᱤᱫ ᱞᱮᱠᱟᱛᱮ ᱞᱟᱹᱭ ᱜᱟᱱᱚᱜᱼᱟ ᱩᱱᱠᱩ ᱫᱚ ᱡᱟᱦᱟᱸ ᱨᱟᱵᱟᱝ ᱫᱤᱥᱚᱢ ᱨᱮ ᱢᱤᱫᱴᱟᱝ ᱡᱤᱵ ᱠᱟᱱᱟ ᱠᱚ ᱵᱩᱪᱫᱟᱵᱮᱱ ᱛᱚ ᱥᱮ ᱡᱤᱭᱟᱹᱞᱤ ᱠᱟᱱᱟ ᱠᱚ ᱦᱳᱭ ᱥᱮ᱾
ᱦᱮᱸ,
ᱟᱨ ᱚᱱᱛᱮ ᱠᱚᱨᱮ ᱫᱚ ᱩᱱᱠᱩ ᱫᱚᱠᱚ ᱡᱟᱹᱥᱛᱤ ᱠᱟᱭᱛᱮᱠᱚ ᱟᱹᱰᱤ ᱡᱟᱹᱥᱛᱤ ᱠᱷᱚᱱ ᱟᱹᱰᱤ ᱡᱟᱹᱥᱛᱤ ᱧᱮᱞ ᱧᱟᱢᱟ ᱠᱚ ᱱᱮᱛᱟᱨ ᱢᱟᱛᱚ ᱟᱫᱚ ᱚᱱᱠᱟᱱ ᱫᱚ ᱵᱟᱠᱚ ᱧᱮᱞ ᱧᱟᱢᱚᱜᱼᱟ ᱟᱹᱰᱤ ᱠᱚᱠᱚ ᱠᱚᱢ ᱵᱟᱲᱟ ᱟᱠᱟᱱᱟ ᱦᱳᱭᱥᱮ᱾ ᱵᱟᱠᱷᱟᱱ ᱟᱹᱰᱤ ᱡᱟᱹᱥᱛᱤ ᱠᱚ ᱛᱟᱦᱮᱸ ᱠᱟᱱᱟ ᱵᱩᱡ ᱫᱟᱵᱤᱱ᱾ ᱦ
ᱛᱟᱦᱚᱞᱮ ᱜᱚᱢᱠᱮ ᱟᱵᱤᱱᱟᱜ ᱡᱟᱦᱟᱱᱟᱜ ᱠᱩᱠᱞᱤ ᱛᱮᱱᱟᱜ ᱢᱮᱱᱟᱜ ᱠᱷᱟᱱ ᱞᱟᱹᱭ ᱵᱤᱱ?
ᱦᱮᱸ ᱜᱚᱝᱠᱮ, ᱡᱮᱢᱚᱱ ᱟᱵᱤᱱ ᱵᱤᱱ ᱤᱧ ᱠᱩᱞᱤ ᱵᱤᱱᱟ ᱚᱱᱟ ᱠᱩᱠᱞᱤ ᱫᱚ ᱦᱩᱭᱩᱜ ᱠᱟᱱᱟ ᱡᱮ ᱟᱵᱚ ᱥᱮᱫ ᱫᱚ ᱪᱮᱫᱟᱜ ᱵᱚᱨᱚᱯᱷ ᱠᱚᱫᱚ ᱵᱟᱝ ᱧᱩᱨᱩ ᱵᱟᱲᱟᱜ-ᱟ ᱥᱮ ᱪᱮᱫᱟᱜ ᱟᱱᱴᱟᱨᱠᱴᱤᱠᱟ ᱫᱤᱥᱚᱢ ᱥᱮᱫ ᱜᱮ ᱡᱟᱹᱥᱛᱤ ᱠᱟᱭᱛᱮ ᱵᱚᱨᱚᱯᱷ ᱠᱚᱫᱚ ᱧᱮᱞ ᱧᱟᱢᱚᱜᱼᱟ᱾ ᱚᱱᱟ ᱡᱩᱫᱤᱵᱤᱱ ᱵᱟᱰᱟᱭ ᱠᱮᱭᱟ ᱠᱟᱹᱴᱤᱡ ᱡᱩᱫᱤ ᱵᱤᱱ ᱞᱟᱹᱭ ᱠᱮᱭᱟ ᱟᱹᱰᱤ ᱱᱟᱯᱟᱭ ᱠᱚᱜᱼᱟ?
ᱚᱱᱟ ᱫᱚ ᱜᱚᱢᱠᱮ ᱟᱹᱞᱤᱧ ᱫᱚ ᱚᱱᱟ ᱡᱟᱦᱟᱸ ᱱᱚᱣᱟ ᱫᱷᱟᱹᱨᱛᱤ-ᱯᱩᱨᱤ ᱠᱚᱨᱮ ᱱᱟᱜ ᱫᱚ ᱩᱱᱟᱹᱜ ᱫᱚ ᱴᱷᱤᱠ ᱥᱟᱺᱦᱤᱡ ᱛᱚ ᱵᱟᱹᱞᱤᱧ ᱵᱟᱲᱟᱭᱟ ᱡᱟᱦᱟᱸ ᱡᱮ ᱵᱚᱨᱚᱯᱷ ᱪᱮᱫ ᱠᱷᱟᱹᱛᱤᱨ ᱟᱵᱚ ᱥᱮᱫ ᱫᱚ ᱵᱟᱝ ᱧᱩᱨᱦᱩᱜᱼᱟ ᱚᱱᱟ ᱠᱚᱫᱚ ᱟᱹᱞᱤᱧ ᱫᱚ ᱩᱱᱟᱹᱜ ᱫᱚ ᱵᱟᱲᱟᱭ ᱫᱚ ᱵᱟᱹᱱᱩᱜ ᱛᱟᱹᱞᱤᱧᱟ᱾ ᱟᱫᱚ ᱦᱟᱞᱠᱟ ᱨᱚᱢ ᱟᱫᱚ ᱚᱱᱟᱜᱮ ᱟᱹᱵᱤᱱ ᱜᱮᱵᱤᱱ ᱞᱟᱹᱭ ᱞᱮᱠᱷᱟᱱ ᱱᱟᱯᱟᱭ ᱠᱚᱜᱼᱟ᱾
ᱦᱮᱸ ᱟᱹᱞᱤᱧ ᱡᱚᱛᱚ ᱴᱩᱠᱩ ᱞᱤᱧ ᱵᱟᱲᱟᱭᱟ ᱚᱱᱟ ᱜᱮᱞᱤᱧ ᱞᱟᱹᱭᱟ ᱵᱩᱡ ᱫᱟᱵᱤᱱ ᱛᱚ᱾
ᱦᱩᱸ ᱦᱩᱸ᱾
ᱡᱮᱢᱚᱱ ᱟᱞᱮ ᱟᱵᱚ ᱚᱱᱛᱮ ᱫᱚ ᱥᱟᱨᱟ ᱵᱟᱨᱚ ᱢᱟᱥ ᱜᱮ ᱨᱤᱛᱩ ᱵᱚᱫᱚᱞᱟᱜ ᱦᱩᱭ ᱥᱮ, ᱟ ᱟᱵᱳ ᱥᱮᱫ ᱫᱚ ᱨᱤᱛᱩ ᱵᱚᱫᱞᱟ ᱥᱟᱶᱛᱮ ᱡᱟᱦᱟᱸ ᱫᱷᱟᱹᱨᱛᱤ ᱠᱷᱚᱱ ᱡᱟᱦᱟᱸ ᱥᱩᱨᱡᱚᱜ ᱟᱜ ᱡᱟᱦᱟᱸ ᱯᱟᱨᱛᱷᱚᱠᱚ ᱴᱟᱜ ᱢᱮᱱᱟᱜ ᱫᱚ ᱥᱮ ᱰᱮᱨᱟᱣᱟ ᱦᱳᱭ ᱪᱮ, ᱚᱱᱟ ᱫᱚ ᱠᱟᱹᱴᱤᱡ ᱨᱤᱛᱩ ᱦᱤᱥᱟᱹᱵᱽ ᱛᱮ ᱵᱚᱫᱞᱟᱜ-ᱟ ᱵᱩᱪᱫᱟᱵᱤᱱ ᱛᱚ᱾
ᱦᱮ᱾
ᱟᱨ ᱡᱮᱞᱮᱠᱟ ᱜᱚᱲᱚᱢ ᱫᱚᱦᱚᱭᱟ ᱚᱱᱠᱟ ᱜᱮ ᱨᱟᱵᱟᱝ ᱫᱚ ᱯᱟᱲᱟᱭ ᱜᱮᱭᱟ, ᱠᱤᱱᱛᱩ ᱡᱟᱦᱟᱸ ᱟᱱᱴᱟᱨᱴᱤᱠᱟ ᱫᱤᱥᱚᱢ ᱥᱮᱫ ᱫᱚ ᱚᱸ ᱚᱛᱮᱫᱚ ᱚᱠᱟ ᱫᱚ ᱵᱟᱝᱟ, ᱵᱩᱪᱫᱟᱵᱤᱱ ᱚᱱᱛᱮ ᱫᱚ ᱪᱮᱫ ᱞᱟᱹᱭ ᱞᱮᱱᱠᱷᱟᱱ ᱨᱤ ᱟᱹᱛᱩ ᱠᱚᱫᱚ ᱯᱟᱞᱴᱟ ᱫᱚ ᱯᱟᱞᱴᱟᱜᱼᱟ ᱢᱮᱱᱠᱷᱟᱱ ᱚᱸᱰᱮ ᱠᱷᱚᱱ ᱫᱚ ᱡᱟᱦᱟᱸ ᱫᱷᱟᱹᱨᱛᱤ ᱠᱷᱚᱱ ᱡᱟᱦᱟᱸ ᱵᱮᱨᱟᱣᱟ ᱦ ᱰᱤᱥᱴᱮᱱᱥᱟᱜ ᱛᱟᱦᱮᱱᱟ ᱥᱮ ᱚᱱᱟ ᱫᱚ ᱟᱹᱰᱤ ᱥᱚᱨᱳᱥ ᱤᱭᱟ ᱟᱹᱰᱤ ᱥᱺᱤᱧ ᱛᱟᱦᱮᱱᱟ ᱟᱹᱰᱤ ᱥᱟᱹᱜᱤᱧ ᱨᱮ ᱛᱟᱦᱮᱱᱟ᱾ᱵᱩᱪᱫᱟᱵᱤᱱ ᱛᱚ᱾ ᱵᱷᱟᱹᱜᱤ ᱨᱮ ᱛᱟᱦᱮᱸ ᱠᱷᱟᱹᱛᱤᱨ ᱦᱳᱭᱛᱳ ᱵᱮᱨᱟ ᱟᱜ ᱡᱟᱦᱟᱸ᱾ ᱡᱮ ᱟᱞᱳᱴᱟ ᱥᱮ ᱤᱭᱟᱹᱴᱟ ᱮᱞᱟᱝᱴᱟ ᱩᱱᱟᱹᱜ ᱡᱟᱹᱥ ᱵᱟᱝ ᱧᱮ ᱧᱟᱢᱚᱜ-ᱟ ᱚᱱᱟ ᱫᱚ ᱚᱱᱟ ᱛᱮᱜᱮ ᱟᱜᱮ ᱵᱟᱝ ᱧᱮᱞ ᱧᱟᱢᱚᱜ-ᱟ᱾ ᱵᱩᱫᱷᱚ ᱫᱟᱵᱤᱱ ᱛᱚ ᱚᱱᱟ ᱛᱮᱜᱮ ᱚᱱᱛᱮ ᱫᱚ᱾ ᱫᱚ ᱟᱹᱰᱤ ᱡᱟᱹᱥᱛᱤ ᱟᱨ ᱡᱟᱹᱥᱛᱤ ᱠᱟᱭᱛᱮ ᱜᱮ ᱡᱚᱢᱟ ᱵᱟᱲᱟᱜ-ᱟ᱾
ᱦᱩᱸ ᱦᱩᱸ ᱚ ᱚᱱᱠᱟᱱ ᱠᱟᱛᱷᱟ᱾
ᱛᱟᱞᱦᱮ ᱟᱹᱵᱤᱱ ᱫᱚ᱾ ᱵᱚᱨᱚᱯᱷ ᱫᱤᱥᱚᱢ ᱥᱮᱜ ᱫᱚ ᱵᱤᱱ ᱪᱟᱞᱟᱣ ᱵᱟᱲᱟᱣ ᱟᱠᱟᱱᱟ ᱥᱮ ᱵᱟᱝ?
ᱢᱟᱨᱟᱝ ᱜᱚᱢᱠᱮ ᱚᱠᱟ ᱨᱮᱞᱤᱧ ᱪᱟᱞᱟ ᱞᱮᱹᱵᱤᱱ ᱢᱟ᱾ ᱦᱟᱸ ᱟᱫᱚ ᱪᱟᱞ ᱱᱟᱜ ᱫᱚ ᱤᱪᱷᱟᱹ ᱢᱮᱱᱟᱜ ᱫᱚ ᱢᱮᱱᱟᱜ ᱫᱚ ᱛᱟᱞᱤᱧᱟ ᱵᱩᱡ ᱫᱟᱵᱤᱱ ᱮᱵᱟᱨ ᱥᱚᱢᱚᱭ ᱵᱟᱝ ᱧᱟᱢᱚᱜ᱾ ᱵᱩᱡᱽ ᱫᱟᱵᱤᱱ ᱛᱚ ᱾
ᱦᱩᱸ ᱦᱮᱸ ᱵᱩᱡᱷᱟᱹᱣ ᱫᱟᱲᱮᱜ ᱠᱟᱱ ᱞᱤᱧ ᱛᱟᱞᱦᱮ ᱚᱱᱛᱮ᱾ ᱦᱮᱸ ᱟᱵᱤᱱᱟᱜ ᱨᱚᱲ ᱠᱚ ᱠᱟᱹᱴᱤᱡ ᱵᱤᱱ᱾ ᱟᱵᱤᱱᱟᱜ ᱠᱟᱴᱤᱡ ᱨᱚᱲ ᱠᱚ ᱠᱟᱴᱤᱡ ᱱᱮᱴᱚᱣᱟᱨᱠ ᱠᱚ ᱠᱟᱴᱤᱡ ᱰᱤᱥᱴᱟᱵᱮᱫ ᱛᱟᱵᱤᱱᱟᱭ᱾
ᱦᱳᱭ ᱜᱚᱝᱠᱮ ᱠᱟᱹᱴᱤᱡ ᱫᱟᱜ ᱨᱤᱢᱤᱞ ᱠᱟᱹᱴᱤᱡ ᱫᱤᱱ ᱛᱚ ᱟᱫᱚ ᱵᱩᱡ ᱫᱟᱲᱮᱜ ᱠᱟᱱ ᱜᱮᱭᱟᱵᱤᱱ ᱟᱹᱵᱤᱱ ᱦᱚᱸ᱾ ᱱᱮᱴᱣᱟᱨᱠ ᱠᱟᱴᱤᱜ ᱯᱚᱵᱞᱮᱢ ᱫᱟᱲᱮᱜ ᱟ ᱦᱳᱭ ᱥᱮ ᱟᱞᱤᱧ ᱞᱤᱧ ᱪᱮᱥᱴᱟᱭ ᱫᱟ ᱱᱮᱴᱳᱟᱨᱠ ᱵᱷᱟᱜᱤ ᱱᱟ ᱵᱷᱟᱜᱤ ᱡᱟᱭᱜᱟ ᱨᱮ ᱪᱟᱞᱟ ᱛᱮ ᱨᱚᱲ ᱨᱚᱯᱚᱲ ᱨᱮᱱᱟᱜ ᱦᱚᱭ ᱥᱮ᱾
ᱦᱩᱸ ᱦᱩᱸ ᱟᱫᱚ ᱚᱱᱟ ᱠᱟᱹᱴᱤᱡ ᱵᱷᱟᱜᱮ ᱧᱚᱜ ᱡᱟᱭᱜᱟ ᱵᱤᱱ ᱪᱟᱞᱟᱣ ᱞᱮᱱᱠᱷᱟᱱ ᱠᱟᱹᱴᱤᱡ ᱱᱟᱯᱟᱭ ᱠᱚᱜ-ᱟ᱾
ᱦᱳᱭ ᱦᱳᱭ ᱦᱳᱭ᱾ ᱫᱤᱥᱚᱢ ᱥᱮᱫ ᱫᱚ ᱟᱹᱰᱤ ᱡᱟᱹᱥᱛᱤ ᱠᱟᱭ ᱛᱮᱜᱮ ᱧᱮᱞ ᱞᱮᱱᱠᱷᱟᱱ ᱧᱮᱞ ᱡᱮ ᱵᱮᱨᱟᱣᱟᱜ ᱡᱟᱦᱟᱸ᱾ ᱡᱟᱦᱟᱸ ᱫᱩᱨᱚᱛᱚ ᱵᱚᱱ ᱞᱟᱹᱭ ᱫᱟ ᱚᱱᱟ ᱫᱚ ᱟᱹᱰᱤ ᱜᱮ ᱥᱟᱜᱤᱱᱟ᱾ ᱚᱸᱰᱮ ᱫᱚ ᱵᱷᱟᱜᱤ ᱞᱮᱠᱟ ᱦᱚᱸ ᱡᱟᱦᱟᱸ ᱵᱮᱨᱟ ᱟᱞᱚ ᱦᱚᱸ ᱚᱸᱰᱮ ᱫᱚ ᱵᱟᱝ ᱥᱮᱴᱮᱨᱚᱜ-ᱟ ᱚᱱᱟᱛᱮ ᱦᱚᱭ ᱛᱚ ᱚᱱᱛᱮ ᱫᱚ ᱟᱹᱰᱤ ᱡᱟᱹᱥᱛᱤ ᱠᱟᱭ ᱛᱮᱜᱮ ᱵᱚᱨᱚᱯ ᱠᱚᱫᱚ ᱡᱚᱢᱟ ᱵᱟᱨᱟ ᱥᱮ ᱨᱟᱵᱟᱝ ᱚᱱ ᱦᱳᱭ᱾
ᱚᱱᱠᱟᱱ ᱵᱮᱯᱟᱨ ᱛᱟᱦᱞᱮ᱾
ᱦᱮᱸ ᱜᱚᱢᱠᱮ ᱾
ᱚ ᱛᱟᱞᱦᱮ ᱟᱹᱵᱤᱱ ᱫᱚ ᱟᱹᱵᱤᱱ ᱫᱚ ᱛᱟᱞᱦᱮ᱾ ᱟᱹᱞᱤᱧ ᱫᱚ ᱵᱚᱨᱚᱛ ᱫᱤᱥᱚᱢ ᱥᱮᱫ ᱪᱟᱞᱟᱣ ᱫᱚ᱾ ᱡᱟᱦᱟᱸ ᱫᱟᱬᱟᱱ ᱠᱚᱠᱚ ᱪᱟᱞᱟᱜ ᱫᱚ ᱵᱚᱨᱚᱯ ᱫᱤᱥᱚᱢ ᱥᱮᱫ᱾ ᱟᱹᱞᱤᱱ ᱫᱚ ᱪᱟᱞᱟᱜ ᱫᱚ ᱫᱚᱢᱮ ᱜᱮᱞᱤᱧ ᱠᱩᱥᱤᱭᱟᱜ-ᱟ ᱚᱱᱛᱮ ᱡᱟᱦᱟᱸ ᱵᱚᱨᱚᱛ ᱫᱤᱥᱚᱢ ᱥᱮᱫ ᱫᱟᱬᱟᱱ᱾
ᱮᱠᱚᱫᱚᱢ᱾
ᱟᱹᱞᱤᱧ ᱢᱮᱜᱴᱟᱝ ᱤᱪᱪᱷᱟᱹ ᱢᱮᱱᱟᱜ ᱛᱟᱞᱤᱧᱟ ᱢᱤᱫ ᱫᱤᱱ ᱵᱟᱝ ᱢᱤᱫ ᱫᱤᱱ ᱫᱚ ᱟᱹᱞᱤᱧ ᱫᱚ ᱢᱩᱨᱩᱵᱷᱩᱢᱤ ᱫᱤᱥᱚᱢ ᱞᱤᱧ ᱪᱟᱞᱟᱜ-ᱟ᱾
ᱟᱪᱷᱟ ᱟᱪᱷᱟ ᱛᱟᱞᱦᱮ ᱦᱳ ᱪᱟᱞᱟᱜ ᱜᱮᱭᱟ ᱟᱵᱟᱨ ᱥᱟᱱᱟᱢ ᱠᱚ ᱛᱮ ᱜᱮ ᱢᱤᱫ ᱫᱤ ᱢᱤᱫ ᱫᱤᱱ ᱵᱟᱝ ᱥᱮ᱾
ᱦᱩᱸ ᱦᱩᱸ ᱡᱟᱦᱟᱸ ᱢᱩᱨᱩᱵᱷᱩᱢᱤ ᱫᱤᱥᱚᱢ ᱪᱟᱞᱟᱣ ᱠᱟᱛᱮ ᱡᱟᱦᱟᱸ ᱨᱟᱹᱥᱠᱟᱹ ᱧᱟᱢᱚᱜ ᱫᱚ᱾
ᱦᱮᱸ ᱦᱮᱸ ᱦᱮᱸ᱾
ᱡᱟᱦᱟᱸ ᱚᱱᱮ ᱡᱟᱭᱜᱟ ᱠᱚ ᱧᱮᱞ ᱡᱟᱦᱟᱸ ᱢᱩᱨᱵᱷᱩᱢᱤ ᱞᱟᱹᱭ ᱟᱠᱚ ᱛᱚ ᱜᱚᱴᱟ ᱜᱮ ᱴᱚᱸᱰᱟᱝ ᱴᱟᱺᱰᱤ ᱢᱟᱱᱮ ᱚᱱᱛᱮ ᱫᱚ ᱫᱟᱨᱮ ᱠᱚ ᱵᱟᱹᱱᱩᱜ-ᱟ᱾
ᱦᱮᱸ ᱛᱚ ᱚᱱᱟ ᱢᱟ ᱠᱟᱛᱷᱟ ᱠᱟᱱ ᱜᱤᱭᱟ᱾
ᱟᱫᱚ ᱛᱤᱱᱟᱹᱜ ᱪᱚ ᱮᱲᱮ ᱛᱤᱱᱟᱹᱜ ᱪᱚ ᱥᱟᱨᱤ ᱟᱫᱚ ᱤᱱᱴᱟᱨᱱᱮᱴ ᱠᱚᱨᱮ ᱜᱮᱞᱤᱧ ᱧᱮᱞ ᱵᱟᱲᱟ
ᱦᱚᱸᱜ-ᱚ ᱱᱚᱣᱟ ᱫᱚ ᱥᱮᱱ ᱞᱮᱱᱠᱷᱟᱱ ᱵᱚᱱ ᱵᱟᱲᱟᱭ ᱧᱟᱢᱟ ᱦᱳᱭ ᱥᱮ᱾